ᱦᱮᱞᱳ᱾ ᱦᱮᱞᱳ᱾
ᱦᱳᱭ
ᱩᱸ ᱡᱚᱸᱦᱟᱨ ᱜᱮ᱾ ᱪᱮᱫ ᱠᱚᱢ ᱪᱮᱠᱟᱭᱮᱜ ᱛᱮ?
ᱪᱮᱜ ᱦᱚᱸ ᱵᱟᱝ ᱪᱤᱠᱟᱹᱭᱫᱟ᱾
ᱟᱨ ᱛᱟᱦᱟᱸᱜ ᱩᱱᱫᱤᱱ ᱨᱚᱲ ᱵᱟᱝ ᱟᱸᱡᱚᱢᱚᱜ ᱠᱟᱱ ᱛᱟᱢᱟ ᱱᱮᱴᱳᱣᱟᱨᱠ ᱯᱨᱚᱵᱞᱮᱢᱮᱜ ᱛᱟᱢᱟ ᱡᱟᱱᱤᱜ ᱤᱧᱟᱹᱜ ᱟᱣᱟᱡᱮ ᱮᱢ ᱟᱸᱡᱚᱢ ᱧᱟᱢ ᱫᱟ? ᱦᱮᱞᱳ
ᱧᱟᱢᱫᱤᱧ
ᱦᱮᱞᱳ ᱟᱪᱪᱷᱟ ᱚᱱᱟᱜᱮ ᱟᱭᱢᱟ ᱵᱷᱤᱛᱤᱨ ᱨᱮ ᱨᱚᱲ ᱟᱸᱡᱚᱢ ᱠᱟᱱ
ᱟᱪᱪᱷᱟ
ᱛᱚ ᱫᱤᱭᱮ ᱪᱮᱫ ᱠᱚᱢ ᱪᱤᱠᱟ ᱵᱟᱲᱟᱭᱮᱜ-ᱟ?
ᱪᱮᱫ ᱦᱚ ᱵᱟᱝ ᱪᱮᱠᱟᱹᱭᱫᱟ ᱪᱮᱜᱜᱮ᱾
ᱩᱸᱻ ᱟᱪᱪᱷᱟ ᱫᱩᱲᱩᱵ ᱵᱟᱲᱟ ᱦᱩᱭ ᱠᱟᱱᱟ ᱥᱮ ᱪᱮᱫ ᱛᱚᱵᱮ?
ᱫᱩᱲᱩᱵ ᱵᱟᱲᱟ ᱦᱩᱭ ᱠᱟᱱᱟ ᱢᱮᱱᱫᱟᱹᱧ ᱤᱭᱟᱹ ᱪᱮᱫ ᱠᱚ ᱢᱮᱱᱟ ᱟᱯᱮ ᱠᱚᱥᱮᱫ ᱫᱚ ᱚᱲᱟᱜ ᱫᱩᱣᱟᱹᱨ ᱫᱚ ᱪᱮᱫ ᱞᱮᱠᱟ? ᱢᱟᱱᱮ ᱟᱯᱮ ᱠᱚᱥᱮᱱ ᱚᱲᱟᱜ ᱫᱩᱣᱟᱹᱨ ᱫᱚ ᱮᱸᱜᱻ ᱪᱤᱜ ᱛᱮ?
ᱟᱞᱮ ᱠᱚᱥᱮᱱ ᱚᱲᱟᱜ ᱟᱞᱮ ᱠᱚᱥᱮᱱ ᱚᱲᱟᱜ ᱫᱩᱣᱟᱹᱨ ᱫᱚ ᱵᱟᱱᱟᱨ ᱛᱮᱜᱮ ᱢᱮᱱᱟᱜ-ᱟ ᱟᱞᱮᱥ ᱥᱮᱱ ᱫᱚ ᱦᱟᱥᱟ ᱚᱲᱟᱜ ᱦᱚᱸ ᱢᱮᱱᱟᱜ-ᱟ ᱟᱨ ᱡᱚᱲᱟᱣ ᱦᱚ ᱢᱮᱱᱟᱜ-ᱟ ᱵᱟᱱᱟᱨ ᱛᱮ ᱜᱮ ᱟᱨ ᱨᱯᱮᱥᱮᱱ? ᱦᱟ
ᱢᱮᱱᱫᱤᱧ ᱱᱚᱛᱮ ᱦᱚᱸ ᱵᱟᱱᱟᱨ ᱜᱮ ᱢᱮᱱᱟᱜ ᱟᱠᱟᱫᱟ᱾
ᱚ ᱟᱪᱪᱷᱟ ᱟᱪᱪᱷᱟ ᱫᱤᱭᱮ ᱛᱟᱦᱚᱞᱮ ᱪᱮᱫ ᱞᱮᱠᱟ ᱟᱯᱮ ᱥᱮᱱ ᱫᱚ ᱡᱮᱲᱮ ᱨᱮ ᱵᱟᱲᱟ ᱠᱚᱫᱚᱮ ᱪᱮᱫ ᱞᱮᱠᱟᱠᱟ ᱦᱳᱭᱳᱜ ᱛᱚᱦᱮᱱᱟ? ᱟᱭᱢᱟ ᱟᱭᱢᱟ ᱦᱟᱥᱟ ᱠᱚ ᱠᱚ ᱛᱟᱦᱮ ᱵᱤᱵᱷᱤᱱ ᱱᱚ ᱵᱤᱵᱷᱤᱱᱱᱚ ᱨᱚᱠᱚᱢ ᱠᱟᱞᱟᱨ ᱨᱚᱝ ᱟᱱ ᱦᱟᱥᱟ ᱠᱚ ᱪᱮᱫ ᱞᱮᱠᱟᱱᱟᱜ ᱟᱯᱮ ᱥᱮᱫ ᱯᱟᱥ ᱴᱟ ᱫᱚ ᱪᱮᱫᱞᱮᱠᱟᱱᱟ ᱠᱟᱱ
ᱟᱞᱮᱥᱮᱫ ᱫᱚ ᱡᱮᱨᱮᱲ ᱯᱚᱛᱟᱣ ᱵᱚᱞᱮᱫ ᱫᱚ ᱦᱚᱳᱭᱛᱳ ᱡᱟᱦᱟᱸ ᱡᱟᱭᱜᱟ ᱨᱮᱠᱚ ᱡᱮᱨᱮᱲ ᱛᱟᱦᱮᱱᱟ ᱚ ᱚᱱᱟ ᱨᱮᱫᱚ ᱯᱳᱭᱞᱳ ᱠᱚ ᱴᱷᱟᱥᱟᱣ ᱛᱟᱦᱮᱱᱟ
ᱦᱮᱸ
ᱴᱷᱟᱥᱟᱣ ᱠᱮᱫ ᱜᱮᱠᱚ ᱴᱷᱟᱥᱟ ᱦᱟᱥᱟ ᱛᱮᱠᱚ ᱡᱮᱨᱮᱮᱨᱟ ᱛᱟᱨᱯᱚᱨᱮ ᱦᱩᱭᱩᱜ ᱠᱟᱱᱟ ᱮ ᱚᱱᱟ ᱡᱟᱭᱜᱟ ᱠᱚ ᱯᱳᱭᱞᱳ ᱫᱚᱠᱚ ᱯᱩᱨᱩᱱᱟ ᱛᱟᱨᱯᱚᱨᱮ ᱢᱤᱫᱴᱮᱱ ᱟ ᱟᱨ ᱡᱟᱦᱟᱸ ᱵᱟᱞᱤ ᱢᱟᱴᱤ ᱢᱟᱱᱮ ᱡᱟᱦᱟᱸ ᱫᱚ ᱵᱟᱹᱞᱭᱟᱹ ᱦᱟᱥᱟᱞ ᱞᱮ ᱢᱮᱛᱟᱣᱟᱜ ᱠᱟᱱᱟ ᱡᱟᱦᱟᱸ ᱨᱮᱫᱚ ᱢᱟᱴᱤ ᱨᱮᱭᱟᱜ ᱯᱚᱨᱤᱢᱟᱱ ᱡᱟᱹᱥᱛᱤ ᱛᱟᱦᱮᱱᱟ ᱚᱱᱟ ᱦᱟᱥᱟ ᱟᱨ ᱛᱟᱨᱯᱚᱨᱮ ᱦᱩᱭᱩᱜ ᱠᱟᱱᱟ ᱡᱮ ᱮᱜ ᱡᱟᱦᱟᱸ ᱨᱮᱫᱚ ᱦᱟᱥᱟ ᱨᱮᱭᱟᱜ ᱯᱚᱨᱤᱢᱟᱱ ᱡᱟᱥᱥᱛᱤ ᱛᱟᱦᱮᱱᱟ ᱚᱱᱠᱟᱱᱟᱜ ᱟᱨᱚ ᱢᱤᱫᱴᱮᱱ ᱦᱟᱥᱟ ᱛᱮ ᱡᱟᱦᱟᱸ ᱫᱚ ᱡᱮᱨᱮᱲ ᱦᱟᱥᱟᱞ ᱞᱮ ᱢᱮᱛᱟᱜ ᱛᱟᱜ ᱠᱟᱱᱟ ᱟᱨ ᱠᱟᱠᱚᱨ ᱦᱟᱥᱟ ᱛᱮᱦᱚᱸ ᱠᱤᱪᱷᱩ ᱠᱤᱪᱷᱩ ᱥᱚᱢᱚᱭ ᱫᱚᱠᱚ ᱴᱷᱟᱥᱟᱣ ᱛᱟᱦᱮᱱ ᱜᱮᱭᱟ ᱛᱚ ᱟᱞᱮ ᱥᱮᱫ ᱫᱚ ᱚ ᱱᱚᱝᱠᱟ ᱟᱨ ᱟᱯᱮ ᱥᱮᱫ ᱫᱚ ᱪᱮᱫ ᱞᱮᱠᱟ ᱠᱚ ᱡᱮᱨᱮᱲ ᱛᱟᱦᱮᱱ ᱜᱮᱭᱟ ᱠᱚ?
ᱟᱞᱮ ᱥᱮᱱ ᱦᱚᱸ ᱚᱱᱠᱟ ᱜᱮ ᱯᱨᱚᱛᱷᱚᱢ ᱡᱟᱦᱟᱸ ᱟᱨᱫᱟ ᱦᱟᱥᱟ ᱠᱚ ᱢᱮᱛᱟᱜ ᱛᱟᱦᱮᱸᱱᱟ ᱦᱳᱭᱱᱟ ᱞᱟᱦᱟ ᱱᱚᱨᱢᱮᱞ ᱡᱟᱦᱟᱸ ᱡᱮᱨᱮᱲ ᱦᱟᱥᱟ ᱚᱱᱟ ᱛᱮᱜᱮ ᱯᱨᱚᱛᱷᱚᱢ ᱠᱚ ᱡᱮᱨᱮᱲ ᱞᱟᱦᱟᱣᱟᱜ ᱜᱮ ᱛᱟᱯᱚᱨ ᱟᱨᱚ ᱚᱱᱟ ᱠᱚ ᱫᱚᱲᱦᱟᱣᱟᱜ ᱜᱮ
ᱦᱮᱸ
ᱛᱟᱨ ᱯᱚᱨ ᱫᱚᱲᱦᱟᱣ ᱠᱟᱜ ᱛᱮ ᱦᱚᱲ ᱵᱟᱲᱟ ᱠᱟᱛᱮᱫ ᱛᱟᱨᱯᱚᱨ ᱠᱚ ᱯᱚᱛᱟᱣᱟᱜ ᱜᱮ ᱟᱨᱚ ᱞᱟᱛᱟᱨ ᱥᱮᱫ ᱠᱚ ᱪᱷᱚᱪ ᱵᱟᱲᱟᱣ-ᱟ᱾
ᱟᱪᱪᱷᱟ ᱢᱟᱱᱮ ᱟᱯᱮ ᱡᱟᱸᱦᱟᱸ ᱯᱚᱛᱟᱣ ᱦᱟᱥᱟᱢ ᱞᱟᱹᱭ ᱠᱮᱫᱟ ᱚᱱᱟ ᱫᱚ ᱱᱚᱝᱠᱟ ᱠᱷᱮᱛ ᱵᱟᱹᱫ ᱠᱷᱚᱱᱟᱜ ᱠᱚ ᱟᱹᱜᱩᱭ ᱛᱟᱦᱮᱱᱟ ᱥᱮ ᱠᱤᱨᱤᱧ ᱛᱟᱦᱮᱱᱟᱠᱚ?
ᱟᱞᱮ ᱥᱮᱱ ᱫᱚ ᱟᱭᱢᱟ ᱡᱟᱭᱜᱟ ᱨᱮ ᱠᱷᱮᱛ ᱵᱟᱹᱫᱽ ᱥᱮᱫ ᱨᱮ ᱛᱟᱦᱮᱱ ᱠᱟᱱ ᱛᱟᱦᱮᱸᱱᱟ ᱱᱮᱛᱟᱨ ᱫᱚ ᱚᱱᱟ ᱪᱟᱵᱟ ᱦᱮᱞᱟᱣ ᱟᱠᱟᱱᱛᱮ ᱵᱟᱡᱟᱨ ᱥᱮᱱ ᱠᱷᱚᱱᱚᱡ ᱜᱮ ᱚᱱᱛᱮ ᱟᱭᱢᱟ ᱠᱚ ᱟᱹᱜᱩ ᱠᱟᱛᱮᱜ ᱠᱚ ᱫᱚᱦᱚ ᱟᱠᱟᱫ ᱛᱟᱦᱮᱱᱟ᱾ ᱚᱱᱛᱮ ᱠᱷᱚᱱᱚᱡ ᱜᱮ ᱦᱟᱛᱟᱣ ᱠᱟᱛᱮᱜ ᱟᱹᱜᱩ ᱦᱩᱭᱩᱜ ᱛᱟᱦᱮᱱᱟ᱾
ᱟᱪᱪᱷᱟ ᱟᱨ ᱱᱚᱝᱠᱟ ᱪᱷᱚᱵᱤ ᱠᱚᱫᱚ ᱠᱚ ᱟᱸᱠᱟᱣ ᱥᱮ ᱵᱟᱝ ᱡᱟᱸᱦᱟᱱᱟᱜ ᱱᱚᱝᱠᱟ ᱵᱟᱦᱟ ᱠᱚ ᱵᱟᱦᱟ ᱫᱟᱨᱮ᱾
ᱪᱷᱚᱵᱤ ᱠᱚ ᱟᱠᱷᱟᱣ ᱜᱮ᱾
ᱟᱪᱪᱷᱟ ᱢᱟᱱᱮ
ᱮ ᱛᱳᱢᱟᱨ ᱪᱷᱚᱵᱤ ᱠᱚ ᱟᱸᱠᱟᱣ ᱢᱮᱱ ᱛᱮᱫᱚ ᱥᱚᱨ ᱦᱮᱸ
ᱢᱮᱱᱫᱟᱹᱧ ᱠᱟᱞᱟᱨ ᱛᱟᱦᱮᱱᱟᱠᱚ ᱥᱮ ᱮᱢᱱᱤ ᱜᱮ᱾
ᱵᱟ ᱠᱟᱞᱟᱨ ᱦᱚᱸ ᱠᱟ ᱠᱟᱞᱟᱨ ᱛᱮᱱᱟ ᱟᱫᱚ
ᱦᱮᱸ
ᱥᱚᱨᱦᱟᱭ ᱡᱚᱠᱷᱚᱱ ᱦᱳᱭᱳᱜ ᱛᱟᱦᱮᱱᱟ ᱛᱚᱠᱷᱚᱱ ᱜᱮ ᱥᱚᱨᱦᱟᱭ ᱨᱮ ᱱᱩᱠᱩ ᱪᱷᱚᱵᱤ ᱠᱚ ᱥᱚᱨᱦᱟᱭ ᱮᱱᱮᱡ ᱠᱟᱱᱟ ᱠᱩ᱾ ᱠᱩ ᱪᱷᱚᱵᱤ ᱠᱚ ᱟᱸᱠᱟᱣ ᱵᱟᱲᱟ ᱠᱟᱛᱮᱜ ᱚᱱᱟ ᱩᱱᱠᱩ ᱜᱤ ᱨᱚᱝ ᱠᱚ ᱵᱟᱭᱨᱮ ᱠᱷᱚᱡ ᱤᱭᱟᱹ ᱠᱚ ᱨᱚᱝ ᱠᱚ ᱟᱹᱜᱩ ᱠᱟᱛᱮᱜ ᱚᱱᱟ ᱨᱚᱝ ᱫᱚᱠᱟᱱ ᱠᱷᱚᱱ ᱨᱚᱝ ᱠᱚ ᱟᱹᱜᱩ ᱠᱟᱛᱮᱜ ᱚᱱᱟ ᱨᱚᱝ ᱛᱮᱜᱮ ᱨᱚᱝ ᱵᱟᱲᱟ ᱦᱩᱭᱩᱜ ᱛᱟᱦᱮᱸᱱ᱾
ᱟᱪᱪᱷᱟ ᱥᱚᱨᱦᱟᱭ ᱠᱟᱛᱷᱟᱢ ᱞᱟᱹᱭ ᱠᱮᱫᱟ ᱛᱚ᱾
ᱛᱚ ᱟᱯᱮ ᱥᱮᱱ ᱫᱚ ᱪᱮᱫ ᱞᱮᱠᱟ ᱠᱚ ᱥᱚᱨᱦᱟᱭ ᱚᱜ ᱛᱟᱦᱮᱱ ᱜᱮᱭᱟ?
ᱟᱞᱮ ᱥᱮᱱᱫᱷᱩ ᱥᱚᱨᱦᱟᱭ ᱫᱚ ᱡᱮᱫᱤᱱ ᱠᱩ ᱱᱚᱝᱠᱟ ᱢᱤᱫᱴᱮᱱ ᱛᱟᱹᱨᱤᱠᱷᱠᱩ ᱥᱟᱱᱟᱢ ᱦᱚᱲ ᱠᱩᱞᱦᱤ ᱫᱩᱲᱩᱵ ᱦᱚᱦᱚ ᱵᱟᱲᱟ ᱠᱟᱛᱮᱫ ᱢᱤᱫᱴᱮᱱ ᱱᱤᱭᱟᱹ ᱠᱚ ᱫᱚᱦᱚᱭᱟ ᱡᱮ ᱱᱤᱭᱟᱹ ᱫᱚ ᱮᱠᱩᱥᱟ ᱱᱤᱭᱟᱹ ᱫᱚ ᱵᱟᱭᱤᱥᱟᱵᱩᱱ ᱥᱚᱨᱦᱟᱭᱚᱜ ᱥᱮ ᱠᱚᱢ ᱥᱚᱨᱦᱟᱭᱱᱟ ᱰᱮᱹᱴ ᱫᱚᱦᱚ ᱠᱟᱛᱮ᱾ ᱯᱷᱟᱥᱴ ᱦᱤᱞᱳᱜ ᱫᱚ ᱩᱢ ᱵᱟᱲᱟ ᱨᱮᱱᱟᱜ ᱫᱤᱱ ᱯᱨᱚᱛᱷᱚᱢ ᱦᱤᱞᱚᱜ ᱫᱚ ᱩᱢ᱾ ᱟᱨ ᱵᱟᱲᱟ ᱠᱟᱛᱮᱜ ᱮ ᱵᱚᱸᱜᱟ ᱵᱩᱨᱩ ᱠᱟᱛᱮᱜ ᱵᱤᱫᱟ. ᱭ ᱦᱤᱞᱳᱜ ᱫᱚ ᱫᱤᱛᱚ ᱦᱤᱞᱳᱜ ᱫᱚ ᱫᱟᱠᱟ ᱡᱟᱸᱦᱟᱸ ᱡᱤᱞ ᱩᱛᱩ ᱵᱟ ᱫᱤᱛᱤᱭᱚ ᱦᱤᱞᱳᱜ ᱫᱚᱠᱚ ᱫᱟᱠᱟ ᱦᱚᱸ ᱡᱚᱢᱟᱠᱚ ᱡᱚᱢ ᱧᱩ ᱫᱟᱠᱟ ᱩᱛᱩ ᱡᱟᱸᱦᱟ ᱟᱨ ᱛᱤᱛᱭᱚ ᱦᱤᱞᱳᱜ ᱫᱚ ᱦᱩᱭᱩᱜ ᱠᱟᱱᱟ ᱠᱷᱩᱱᱴᱟ. ᱠᱷᱩᱱᱩᱱᱴᱟ. ᱣ ᱚᱱᱟ ᱰᱟᱝᱨᱤ ᱠᱚ ᱠᱷᱩᱱᱴᱟᱹᱣ ᱠᱟᱛᱮᱜ ᱡᱟᱸᱦᱟᱸ ᱢᱤᱫᱴᱮᱱ ᱨᱤᱛᱤ ᱨᱮᱣᱟᱡ ᱢᱮᱱᱟᱜ ᱛᱟᱵᱚᱱᱟ ᱟᱵᱚᱱᱟᱜ᱾ ᱦᱩᱭᱱᱟ ᱛᱟᱨᱯᱚᱨ ᱛᱟᱨᱯᱚᱨᱮ ᱦᱤᱞᱳᱜ ᱫᱚ ᱡᱟᱞᱮ ᱢᱩᱪᱟᱹᱫ ᱦᱤᱞᱳᱜ ᱫᱚ ᱡᱟᱞᱮ᱾
ᱟᱪᱪᱷᱟ᱾ ᱟᱫᱚ ᱠᱚᱥᱮᱱ ᱫᱚ ᱠᱷᱟᱹᱞᱤ ᱜᱮ ᱢᱟᱱᱮ ᱰᱟᱝᱨᱟ ᱜᱮᱠᱚ ᱠᱷᱩᱱᱴᱟᱹᱣ ᱠᱚᱣᱟ ᱥᱮ ᱱᱚᱝᱠᱟ ᱠᱟᱰᱟ ᱠᱚᱦᱚᱸ ᱠᱚ ᱠᱷᱩᱱᱴᱟᱹᱣ ᱠᱚᱜᱮ ᱜᱮᱭᱟ?
ᱵᱟᱝ ᱵᱟᱝ ᱟᱞᱮᱥᱮᱱ ᱫᱚ ᱥᱩᱫᱩ ᱮ ᱰᱟᱝᱨᱟ ᱠᱚᱜᱮ ᱠᱚ ᱠᱷᱩᱱᱴᱟ ᱠᱚ ᱛᱟᱦᱮᱸᱱᱟ᱾
ᱚ ᱢᱮ ᱚᱱᱟ ᱫᱚ ᱡᱮᱠᱳᱱᱳ ᱱᱚᱝᱠᱟ ᱡᱟᱦᱟᱸᱭ ᱠᱚ ᱠᱩ ᱛᱟᱦᱮᱸᱱ ᱛᱟᱦᱮᱸᱱᱟ ᱢᱟᱱᱮ ᱡᱟᱦᱟᱸᱭ ᱠᱚ ᱛᱟᱦᱮᱸᱱ ᱢᱮᱱᱛᱮᱫᱚ ᱥᱩᱫᱷᱩ ᱢᱟᱹᱡᱷᱤ ᱯᱟᱨᱟᱱᱤᱠ ᱠᱩ ᱚᱱᱠᱟ ᱠᱚ ᱠᱷᱩᱱᱴᱟᱹᱣ ᱠᱚᱣᱟ ᱥᱮ ᱱᱚᱝᱠᱟ ᱡᱟᱦᱟᱸ ᱵᱟᱠᱷᱳᱞ ᱠᱟᱱᱟ ᱠᱚ ᱩᱱᱠᱩ ᱵᱟᱨ ᱯᱮ ᱚᱲᱟᱜ ᱠᱚ ᱢᱤᱫ ᱮᱱᱟᱠᱚ ᱛᱟᱨ
ᱵᱟᱠᱷᱳᱞ ᱠᱟᱱᱟ ᱠᱚ ᱡᱟᱦᱟᱸ ᱵᱟᱠᱷᱳᱞ ᱠᱟᱱᱟ ᱩᱱᱠᱩ ᱜᱮᱠᱚ ᱩᱱᱠᱩ ᱡᱟᱦᱟᱸᱭ ᱵᱟᱠᱷᱳᱞ ᱠᱟᱱᱟ ᱠᱚ ᱩᱱᱠᱩ ᱡᱚᱛᱚ ᱠᱚ ᱛᱟᱦᱮᱸᱱᱟ ᱟᱨᱚ ᱟᱛᱳ ᱨᱮᱱ ᱠᱚᱦᱚᱸ ᱵᱚ ᱛᱟᱦᱮᱸᱱ ᱜᱮᱭᱟ᱾ ᱡᱟᱦᱟᱸ ᱵᱟᱠᱳᱞ ᱠᱚ ᱛᱟᱦᱮᱸᱱᱟ ᱩᱱᱠᱩ ᱦᱚᱸᱠᱚ ᱛᱟᱦᱮᱸᱱ ᱜᱮᱭᱟ ᱚᱸᱰᱮ ᱡᱟᱦᱟᱸ ᱴᱷᱮᱱ ᱮᱸ ᱠᱷᱩᱱᱴᱟᱹᱣ ᱦᱩᱭᱩᱜ ᱛᱟᱦᱮᱸᱱᱟ ᱚᱸᱰᱮ ᱩᱱᱠᱩ ᱦᱚᱸᱠᱩ ᱛᱟᱦᱮᱸᱱᱟ ᱟᱨᱚ ᱟᱹᱛᱳ ᱠᱚᱨᱮᱱ ᱦᱚᱸᱠᱚ ᱛᱟᱦᱮᱸᱱ ᱛᱟᱦᱮᱱ ᱜᱮᱭᱟ ᱥᱟᱶᱛᱮ ᱥᱟᱶᱛᱮ ᱟᱨᱚ᱾
ᱦᱟᱸ ᱟᱪᱪᱷᱟ ᱟᱪᱪᱷᱟ, ᱛᱚ ᱟᱫᱚ ᱱᱚᱜ-ᱚᱭ ᱡᱮᱠᱚ ᱠᱷᱩᱱᱴᱟᱹᱣ ᱠᱚ ᱛᱟᱦᱮᱸᱱᱟ
ᱦᱮᱸ,
ᱦᱮᱸ ᱥᱮ ᱱᱚᱜ-ᱚᱭ ᱟᱞᱮ ᱥᱮᱱ ᱦᱚᱸ ᱟᱢ ᱪᱮᱫ ᱞᱮᱠᱟᱢ ᱞᱟᱹᱭ ᱮᱜ-ᱟ ᱡᱮ ᱦᱮᱸ ᱱᱚᱠᱟ ᱵᱟᱠᱷᱳᱞ ᱚᱲᱟᱜ ᱛᱮ ᱦᱳᱭ ᱛᱳ ᱠᱷᱩᱱᱴᱟᱹᱣ ᱞᱟᱦᱟ ᱞᱟᱦᱟ ᱡᱟᱹᱥ ᱛᱤ ᱧᱮᱞᱚᱜᱚᱜ ᱠᱟᱱ ᱛᱟᱦᱮᱸᱱᱟ ᱢᱮᱱᱠᱷᱟᱱ ᱱᱮᱛᱟᱨ ᱫᱚ ᱚᱱᱟ ᱵᱟᱝ ᱧᱮᱞᱚᱜᱚᱜ-ᱟ ᱡᱟᱹᱥ ᱛᱤ ᱫᱚ, ᱮᱸ ᱡᱟᱦᱟᱸ ᱥᱮᱨᱢᱟ ᱦᱚᱭᱛᱳ ᱠᱳ ᱵᱚᱸᱜᱟ ᱵᱩᱨᱩᱜ ᱛᱟᱦᱮᱸᱱᱟ ᱠᱳ ᱢᱮᱱᱟ ᱚᱱᱟ ᱥᱮᱨᱢᱟ ᱠᱩ ᱠᱷᱩᱱᱴᱟᱹ ᱠᱚ ᱛᱟᱦᱮᱸᱱᱟ ᱡᱟᱹᱥ ᱛᱤ ᱟᱨ ᱛᱟᱦᱚᱞᱮ ᱟᱞᱮ ᱦᱚᱸ ᱱᱚᱛᱮ ᱫᱚ ᱠᱟᱰᱟ ᱫᱚ ᱢᱟᱱᱮ ᱤᱧ ᱫᱮᱠᱷᱤᱛ ᱛᱮᱫᱚ ᱟᱹᱣᱨᱤᱧ ᱧᱮᱞ ᱠᱚᱣᱟ ᱡᱮ ᱠᱟᱰᱟ ᱦᱚᱸ ᱠᱚ ᱠᱷᱩᱱᱴᱟᱹᱣ ᱠᱟᱜ ᱠᱚᱣᱟ, ᱮᱸ ᱦᱮᱸ ᱮᱸ ᱰᱟᱝᱨᱟ ᱫᱚ ᱧᱮᱞ ᱦᱩᱭ ᱠᱟᱱᱟ ᱰᱟᱝᱨᱟ ᱫᱚ ᱮᱸ ᱠᱷᱩᱱᱴᱟᱹᱣ ᱠᱟᱫ ᱠᱚᱣᱟ ᱠᱚ ᱧᱮᱞ ᱦᱩᱭ ᱠᱟᱱᱟ ᱚᱱᱠᱟ ᱟᱨ ᱟᱹᱛᱩ ᱨᱮ ᱜᱮ ᱟᱨ ᱱᱚᱠᱟ ᱯᱚᱨᱤᱵᱟᱨ ᱢᱤᱞᱮ ᱡᱟᱦᱟᱸᱭ ᱫᱚ ᱦᱳᱭᱛᱳ ᱵᱟᱠᱷᱳᱞ ᱢᱮᱱᱟᱜ ᱟᱠᱟᱫ ᱠᱚᱣᱟ ᱟᱭᱢᱟ ᱜᱩᱞᱟᱱ ᱵᱟᱠᱷᱳᱞ ᱢᱮᱱᱟᱜ ᱟᱠᱟᱫ ᱠᱚᱣᱟ ᱦᱳᱭᱛᱳ ᱠᱚ ᱵᱚᱸᱜᱟ ᱵᱩᱨᱩᱜ ᱠᱟᱱᱟ ᱠᱚ ᱛᱟᱦᱚᱞᱮ ᱠᱷᱟᱱ ᱤᱱᱟᱹ ᱵᱚᱪᱷᱚᱨ ᱠᱚ ᱠᱷᱩᱱᱴᱟᱹᱣ ᱠᱚᱣᱟ ᱱᱚᱜ ᱱᱚᱝᱠᱟ ᱟᱞᱮ ᱴᱷᱮᱱ ᱦᱚᱸ ᱚᱱᱠᱟ ᱜᱮ ᱦᱩᱭᱩᱜ ᱛᱟᱦᱮᱸᱱᱟ᱾
ᱟᱪᱪᱷᱟ ᱟᱪᱪᱷᱟ ᱟᱪᱪᱷᱟ, ᱛᱟᱦᱚᱞᱮ ᱟᱵᱚ ᱥᱮᱭ ᱚᱱᱛᱮ ᱦᱚᱸ ᱟᱞᱮ ᱱᱚᱛᱮᱦᱚᱸ ᱚᱱᱠᱟ ᱢᱚᱴᱟ ᱢᱩᱴᱤ ᱞᱮᱠᱟ ᱢᱮᱱ ᱛᱮ ᱜᱮᱞᱮ ᱫᱚ ᱥᱮᱢ ᱧᱚᱜ ᱜᱮ ᱥᱮ ᱪᱮᱫ?
ᱦᱮᱸ ᱦᱮᱸ ᱦᱮᱸ ᱥᱮᱢ ᱧᱚᱜ ᱜᱮᱭᱟ ᱩᱱᱟᱹᱜ ᱫᱚ ᱵᱟᱝ ᱵᱷᱮᱜᱟᱨᱟ᱾
ᱦᱩᱸ
ᱟᱨ ᱮᱱᱮᱡ ᱥᱮᱨᱮᱧ ᱫᱚ ᱪᱮᱫ ᱞᱮᱠᱟ ᱢᱟᱱᱮ ᱟᱹᱰᱤ ᱡᱟᱠ ᱡᱚᱢᱚᱠ ᱜᱮᱯᱮ ᱮᱱᱮᱡ ᱥᱮᱨᱮᱧ ᱜᱮᱭᱟ ᱯᱮ ᱥᱚᱦᱨᱟᱭ ᱠᱚ ᱨᱮ?
ᱦᱮᱸ ᱟᱹᱰᱤ ᱡᱟᱠ ᱡᱚᱢᱚᱠ ᱜᱮ ᱮᱸ ᱥᱚᱦᱨᱟᱭ ᱤᱭᱟᱹ ᱮᱱᱮᱡ ᱫᱚ ᱠᱚ ᱟᱹᱰᱤ ᱡᱟᱸᱠ ᱡᱚᱢᱚᱠ ᱜᱮᱠᱚ ᱮᱱᱮᱡ-ᱟ᱾ ᱦᱮᱸ ᱟᱹᱰᱤ ᱡᱟᱸᱠ ᱡᱚᱢᱚᱠ ᱜᱮᱞᱮ ᱮᱱᱮᱡ ᱛᱟᱦᱮᱸᱱᱟ᱾ ᱥᱮ ᱥᱟᱱᱟᱢ ᱠᱚᱲᱟ ᱠᱚ ᱦᱚ ᱯᱚᱱ ᱫᱷᱩᱛᱤ ᱫᱷᱩᱛᱤ ᱠᱚ ᱟᱛᱮ ᱟᱨ ᱥᱟᱱᱟᱢ ᱜᱚᱜᱚ ᱛᱟ ᱠᱚ ᱵᱤᱴᱤ ᱛᱟᱠᱚ ᱥᱟᱱᱟᱢ ᱦᱚᱲ ᱜᱮ ᱩᱱᱠᱩ ᱠᱷᱟᱸᱰᱤ ᱠᱚ ᱟᱛᱮᱜ ᱠᱟᱴᱟ ᱨᱮ ᱟᱞᱛᱟ ᱠᱚ ᱛᱮ ᱛᱚᱲᱟ ᱠᱚ ᱦᱚᱨᱚᱜ ᱟᱛᱮ ᱥᱚᱢᱟᱹᱭ
ᱢᱟᱱᱮ ᱠᱷᱩᱵ ᱢᱟᱱᱮ ᱟᱵᱚᱣᱟᱜ ᱡᱟᱦᱟᱸ ᱛᱤᱱᱟᱹᱜ ᱥᱟᱡᱽ ᱥᱤᱝᱜᱟᱹᱨ ᱥᱟᱶᱛᱮ ᱟᱵᱚᱣᱟᱜ ᱡᱟᱦᱟᱸ ᱴᱨᱟᱰᱤᱥᱚᱱᱟᱞ ᱢᱤᱫ ᱴᱮᱱ ᱰᱨᱮᱥ ᱢᱮᱱᱟᱜ-ᱟ ᱦᱮᱸ ᱥᱮ, ᱮᱸ ᱟᱹᱰᱤ ᱪᱮᱦᱨᱟ ᱛᱟᱦᱚᱞᱮ ᱯᱮ ᱮᱸᱻ ᱩᱱ ᱚᱠᱛᱚ ᱨᱮᱱᱟᱜ ᱦᱳᱭᱛᱚ ᱫᱨᱤᱥ-ᱥᱚ ᱧᱮᱧᱮᱞᱚᱢ ᱞᱮᱠᱟ
ᱦᱩᱸ ᱟᱹᱰᱤ ᱨᱟᱹᱥᱠᱟᱹ ᱜᱮ᱾ ᱦᱮᱸ ᱟᱹᱰᱤᱢ ᱱᱟᱯᱟᱭ ᱾
ᱟᱪᱪᱷᱟ
ᱟᱨ ᱛᱟᱦᱚᱞᱮ ᱟᱯᱮ ᱥᱮᱱ ᱫᱚ ᱩᱱᱛᱮ ᱪᱤᱫ ᱞᱮᱠᱟ? ᱮᱱᱮᱡ ᱵᱟᱲᱟ ᱠᱚ ᱮᱱᱮᱡ ᱵᱟᱲᱟᱭ ᱛᱟᱦᱮᱸᱱᱟᱠᱚ ᱟᱹᱰᱤ ᱨᱟᱹᱥᱠᱟᱹ ᱨᱚᱢᱚᱡ ᱜᱮ ᱥᱮ ᱱᱚ ᱵᱮᱥᱤ ᱫᱚ ᱵᱟᱝ ᱡᱟᱹᱥᱛᱤ ᱫᱚ ᱵᱟᱝ ᱠᱚ ᱮᱱᱮᱡ ᱛᱟᱦᱮᱱ
ᱟᱞᱮ ᱥᱮᱱ ᱫᱚ ᱡᱟᱹᱥᱛᱤ ᱫᱚ ᱵᱟᱝ ᱵᱟᱝᱜᱮ ᱢᱟᱱᱮ, ᱚᱜ ᱢᱤᱫ ᱫᱷᱟᱣ ᱡᱟᱦᱟᱸ ᱚᱠᱛᱚ ᱛᱟᱦᱮᱸᱱᱟ ᱡᱟᱦᱟᱸ ᱫᱚ ᱢᱚᱴᱟ ᱢᱩᱴᱤ ᱛᱤᱱᱟᱹᱜ ᱤᱧ ᱢᱮᱱᱟ ᱳᱭ ᱥᱟᱲᱮ ᱪᱷᱚᱴᱟ ᱴᱩ ᱱᱚᱴᱟ ᱦᱚᱹᱧ ᱠᱟ ᱾ ᱦᱳᱭᱛᱳ ᱤᱱᱟᱹᱜ ᱜᱟᱱ ᱚᱠ ᱼᱛᱚ ᱨᱮᱜᱮ ᱠᱷᱩᱵᱽ ᱡᱟᱠ ᱡᱚᱢᱚᱠ ᱛᱟᱦᱮᱸᱱᱟ ᱠᱷᱩᱵᱽ ᱢᱟᱱᱮ ᱠᱷᱩᱵᱽ ᱛᱚᱠᱷᱚᱱ ᱫᱚ ᱫᱚᱢᱮ ᱨᱟᱹᱥᱠᱟᱹ ᱾ ᱛᱟᱨ ᱯᱚᱨᱮ ᱫᱚ ᱛᱟᱨ ᱯᱚᱨᱮ ᱟᱫᱚ ᱟᱥᱛᱮ ᱟᱥᱛᱮ ᱠᱚᱨᱮ ᱵᱷᱟᱸᱜᱚᱲᱚᱜ-ᱟ ᱠᱚ ᱩᱱᱟᱹᱜ ᱫᱚ ᱵᱟᱝ ᱟ ᱡᱮ ᱫᱚᱢᱮ ᱨᱟᱹ -ᱠᱟᱹ ᱠᱚ ᱮᱱᱮᱡ ᱟᱠᱚ ᱚᱱᱠᱟ ᱠᱟᱛᱷᱟ ᱫᱚ ᱵᱟᱝ ᱠᱟᱱᱟ ᱾ ᱢᱟᱱᱮ ᱴᱷᱤᱠ ᱫᱚᱢᱮ ᱦᱚᱸ ᱵᱟᱝ ᱢᱮᱱ ᱜᱟᱱᱚᱜ-ᱟ ᱴᱷᱤᱠ ᱫᱚᱢᱮ ᱠᱚᱢ ᱦᱚᱸ ᱵᱟᱝ ᱢᱮᱱ ᱜᱟᱱᱚᱜ-ᱟ ᱵᱮᱭᱟᱢ ᱨᱮ ᱢᱮᱱᱟᱜ ᱟᱠᱟᱫ ᱞᱮᱭᱟ᱾ ᱡᱟᱦᱟᱸ ᱫᱚ ᱡᱟᱹᱥᱛᱤ ᱦᱚᱸ ᱵᱟᱞᱮ ᱨᱟᱹᱥᱠᱟᱹᱭ ᱜᱮᱭᱟ ᱟᱨ ᱡᱟᱹᱥᱛᱤ ᱦᱚᱸ ᱠᱚᱢ ᱵᱟᱝ ᱢᱤᱰᱤᱭᱟᱢ ᱢᱤᱫ ᱴᱮᱡ ᱦᱚᱧ ᱠᱟ ᱮᱱᱮᱡ ᱥᱮᱨᱮᱧ ᱦᱩᱭᱩᱜ ᱛᱟᱦᱮᱸᱱ ᱜᱮᱭᱟ᱾
ᱩ ᱟᱪᱪᱷᱟ ᱟᱪᱪᱷᱟ ᱦᱮᱸ ᱢᱮᱱ ᱛᱮ ᱜᱮᱞᱮ ᱟᱞᱮ ᱥᱮᱫ ᱦᱚᱸ ᱚᱱᱠᱟ᱾ ᱚᱱᱠᱟ ᱥᱮ ᱢᱮᱞᱟ ᱨᱮᱜᱮ ᱠᱚ ᱮᱱᱮᱡ ᱛᱟᱦᱮᱸᱱᱟ ᱸ ᱟᱨ ᱤᱧ ᱟᱪᱪᱷᱟᱧ ᱢᱮᱱ ᱪᱚᱭ ᱛᱟᱦᱮᱸᱱᱟ ᱤᱭᱟᱹ ᱦᱮᱸ ᱢᱟ ᱛᱟᱦᱚᱞᱮ ᱤᱱᱠᱟ ᱜᱮᱞᱟᱝ ᱜᱚᱞᱯᱚᱭᱟ ᱦᱟᱸᱜ ᱟᱨᱚ ᱯᱚᱨᱮ ᱟᱨᱦᱚᱸ ᱦᱟᱸᱜ ᱞᱟᱝ ᱜᱚᱞᱯᱚᱭᱟ ᱦᱮᱸᱛᱚ
ᱦᱮᱸ ᱦᱮᱸ ᱦᱮᱸ ᱴᱷᱤᱠ ᱜᱮᱭᱟ ᱢᱟ ᱦᱳᱭ
ᱟᱪᱪᱷᱟ ᱴᱷᱤᱠ ᱫᱚᱦᱚᱭᱮᱫᱟᱹᱧ ᱛᱚᱵᱮ ᱦᱩᱸ